ᱡᱚᱦᱟᱨ ᱜᱮ
ᱦᱟᱞᱳ
ᱦᱮᱸ ᱡᱚᱦᱟᱨ ᱡᱚᱦᱟᱨ ᱡᱚᱦᱟᱨ
ᱡᱚᱦᱟᱨ ᱜᱮ ᱜᱚᱢᱠᱮ
ᱟᱨᱻ ᱦᱚᱭ ᱱᱟᱯᱟᱭ ᱵᱟᱲᱟ ᱜᱮᱭᱟ ᱞᱤᱧ ᱱᱤᱛ ᱫᱚ ᱦᱟᱸᱜ ᱟᱵᱤᱱ ᱜᱮ ᱪᱮᱫ ᱞᱮᱠᱟ ᱱᱟᱯᱟᱭ ᱦᱮᱱᱟᱜ ᱯᱮᱭᱟ ᱥᱮ ᱵᱟᱝ?
ᱟᱹᱞᱤᱧ ᱦᱚᱸ ᱱᱟᱯᱟᱭ ᱵᱟᱲᱟ ᱜᱮ ᱟᱨᱠᱤ ᱚᱲᱟᱜ ᱦᱚᱲ ᱦᱚᱸ ᱢᱚᱴᱟᱼᱢᱩᱴᱤ ᱱᱟᱯᱟᱭ ᱜᱮ ᱢᱮᱱᱟᱜ ᱠᱚᱣᱟ ᱟᱵᱮᱱᱼ
ᱟᱸ ᱟᱞᱮ᱾ ᱦᱮᱸ ᱚᱲᱟᱜ ᱦᱚᱲ ᱠᱚ ᱥᱟᱱᱟᱢ ᱠᱚᱜᱮ ᱱᱟᱯᱟᱭ ᱜᱮ ᱦᱮᱱᱟᱜ ᱞᱮᱭᱟ ᱱᱤᱛᱚᱜ ᱫᱚ᱾ ᱚᱸ ᱛᱟᱯᱚᱨᱮ ᱜᱚᱝᱠᱮ ᱟᱯᱮ ᱥᱮᱫ ᱫᱟᱜ ᱡᱟᱲᱤ ᱪᱮᱫ ᱞᱮᱠᱟ?
ᱫᱟᱜ ᱡᱟᱹᱲᱤ ᱜᱚᱝᱠᱮ ᱫᱟᱜ ᱫᱚ ᱫᱟᱜ ᱮᱜ ᱜᱮᱭᱟᱭ ᱠᱤᱱᱛᱩ ᱡᱩᱨ ᱧᱚᱜ ᱫᱚ ᱵᱟᱝ ᱟᱨ ᱠᱤ ᱡᱟᱹᱥ ᱡᱟᱠᱮ ᱵᱚᱞᱮ ᱡᱟᱼ ᱪᱟᱜ ᱞᱮᱠᱟ ᱫᱟᱜ ᱮᱫᱟᱭ ᱟᱨ ᱠᱤ ᱱᱤᱢ ᱪᱟᱯ ᱫᱚ ᱱᱤᱢ ᱡᱚ ᱱᱤᱢᱱᱚ ᱪᱟᱯ ᱠᱟᱱᱟ ᱠᱚᱢ᱾
ᱦᱟᱸ ᱦᱚᱭ ᱦᱚᱭ ᱟᱫᱚ ᱟᱞᱮᱥᱼ ᱥᱮᱱ ᱦᱚᱸ ᱚᱱᱠᱟ ᱜᱮ ᱟᱞᱮ ᱥᱮᱱ ᱦᱚᱸ ᱚᱱᱠᱟ ᱜᱮ ᱴᱷᱤᱠ ᱢᱟᱱᱮᱼ ᱪᱟᱨᱟ ᱵᱟᱧᱪᱟᱣ ᱞᱟᱹᱜᱤᱫ ᱜᱮ ᱫᱟᱜ ᱮᱫᱟᱭ ᱟᱨ ᱚᱱᱼ ᱠᱟ ᱫᱚ ᱦᱟᱸᱜ ᱠᱷᱟᱞ ᱡᱩᱢᱤ ᱠᱚᱫᱚ ᱦᱟᱸᱜ ᱫᱟᱜ ᱠᱟᱱ ᱜᱮᱭᱟ ᱛᱚ ᱢᱮᱱ ᱠᱷᱟᱱ ᱪᱟᱨᱟ ᱠᱚ ᱠᱟᱴᱤᱡ ᱠᱚᱢ ᱧᱚᱜ ᱜᱮᱛᱟ ᱞᱮᱭᱟ᱾ ᱢᱟᱱᱮ ᱠᱚᱢ ᱢᱮᱱᱛᱮ ᱫᱚ ᱦᱩᱰᱤᱧ ᱧᱚᱜ ᱜᱮᱭᱟ, ᱦᱩᱸ ᱟᱨ ᱚᱱᱟ᱾ ᱦᱳᱭ ᱚᱱᱟ ᱠᱚᱫᱚ ᱦᱟᱸᱜ ᱦᱳᱭ ᱪᱩᱠᱟᱣ ᱠᱟᱱᱟ
ᱚᱸᱪᱷᱟ ᱟᱹᱞᱤᱧ ᱦᱚᱸ ᱚᱱᱠᱟ ᱜᱮ ᱜᱤᱰᱤ ᱫᱚ ᱜᱤᱰᱤ ᱦᱚᱭᱞᱳ ᱦᱳᱭ ᱠᱟᱱᱟ ᱪᱟᱨᱟ ᱦᱚᱸ ᱦᱟᱨᱟ ᱠᱟᱱᱟ᱾ ᱩᱸ ᱛᱚᱵᱮ ᱫᱟᱜ ᱞᱮᱠᱷᱟᱡ ᱜᱮ ᱨᱚᱦᱚᱭ ᱫᱚ ᱟᱨᱟᱢᱵᱚ ᱦᱩᱭᱩᱜ-ᱟ ᱟᱨ ᱠᱤ
ᱚᱸ ᱟᱪᱪᱷᱟ ᱟᱞᱮᱭᱟᱜ ᱫᱚ ᱚᱱᱠᱟ ᱫᱚᱵ ᱵᱟᱹᱫ ᱠᱚᱫᱚ ᱦᱟᱸᱜ ᱵᱟᱝ ᱫᱟᱜ ᱟᱠᱟᱱ ᱛᱟᱞᱮᱭᱟ ᱡᱟᱦᱟᱸ ᱫᱚ ᱰᱟᱸᱜᱟ ᱡᱚ ᱡᱚᱢᱤ ᱠᱚ᱾ ᱟᱨ ᱱᱚᱝᱠᱟ᱾ ᱠᱷᱟᱞ ᱡᱩᱢᱤ ᱠᱚᱫᱚ ᱫᱟᱜ ᱟᱠᱟᱱᱟ ᱢᱮᱱᱠᱷᱟᱡ ᱪᱟᱨᱟ ᱦᱩᱰᱤᱧ ᱜᱮᱭᱟ ᱞᱤᱧ ᱞᱟᱹᱭᱮᱜ-ᱟ, ᱦᱩᱸ᱾
ᱦᱟᱸ
ᱛᱟᱨᱯᱚᱨᱮ ᱛᱟᱞᱮ ᱮᱦᱮᱸᱢ᱾ ᱠᱟᱹᱢᱤ ᱠᱚᱫᱚ ᱛᱟᱦᱚᱞᱮ ᱱᱤᱛᱚᱜ ᱫᱚ ᱚᱱᱟ ᱪᱟᱥ ᱠᱚᱨᱮ ᱱᱟᱜ ᱜᱮ ᱠᱟᱹᱢᱤ ᱵᱟᱲᱟ ᱦᱩᱭᱩᱜ ᱠᱟᱱᱟ ᱦᱮᱸ ᱵᱟᱝ?
ᱦᱮᱸ ᱜᱚᱝᱠᱮ ᱱᱤᱛᱚᱜ ᱫᱚ ᱪᱟᱥ ᱠᱚᱨᱮ ᱱᱟᱜ ᱜᱮ ᱟᱨ ᱠᱤ ᱵᱟᱝ ᱫᱟᱜ ᱟᱠᱟᱱ ᱨᱮᱦᱚᱸ ᱢᱚᱴᱟᱼᱢᱩᱴᱤ ᱩᱸ ᱰᱟᱝᱜᱨᱤ ᱱᱟᱦᱮᱞ ᱥᱮ ᱰᱟᱝ ᱠᱟᱭ ᱴᱨᱟᱠᱴᱟᱨ ᱛᱮᱦᱚᱸ ᱚᱱᱟ ᱡᱟᱦᱟᱸ ᱯᱩᱲᱭᱟᱹ ᱠᱷᱮᱛ ᱠᱚ ᱫᱚᱢᱮ ᱜᱷᱟᱸᱥ ᱠᱟᱱᱟ ᱥᱮ ᱚᱱᱟᱼᱼ ᱠᱚ ᱢᱟᱱᱮ ᱢᱤᱫ ᱪᱟᱥ ᱠᱚ ᱥᱤᱭᱟᱜ ᱦᱩᱭᱩᱜ ᱠᱟᱱᱟ ᱟᱨ ᱠᱤ ᱡᱚᱢ ᱫᱟᱜ ᱞᱮᱠᱟᱡ ᱜᱮ ᱡᱮᱢᱚᱱ ᱫᱟᱜ ᱞᱟᱜᱟᱣ ᱜᱚᱫᱚᱜ ᱢᱟ ᱡᱮᱢᱚᱱ ᱡᱚᱞᱫᱤ ᱧᱚᱜ ᱟᱨ ᱠᱤ
ᱦᱚᱭ ᱦᱚᱭ ᱦᱳᱭ ᱦᱚᱸ ᱚᱱᱠᱟ ᱜᱮ ᱛᱚᱵᱮ ᱦᱮᱸ ᱚᱱᱠᱟ ᱫᱚ ᱥᱤ ᱵᱟᱲᱟ ᱦᱩᱭᱩᱜ ᱠᱟᱱᱟ ᱛᱚᱵᱮ ᱢᱮᱱᱠᱷᱟᱱ ᱟᱞᱮ ᱟᱞᱮ ᱭᱟᱜ ᱫᱚ ᱦᱟᱸᱜ ᱢᱚ ᱚᱲᱟᱜ ᱨᱮᱭᱟᱜ ᱢᱟᱱᱮ ᱱᱟᱦᱮᱞ ᱵᱟᱱᱩᱜ ᱠᱟᱫᱟ᱾ ᱛᱟᱦᱚᱞᱮ ᱠᱷᱟᱱ ᱫᱚ ᱳᱭ ᱡᱚᱛᱼᱼ ᱛᱚ ᱦᱟᱸᱜ ᱢᱤᱫ ᱫᱷᱟᱣ ᱛᱮᱜᱮ ᱥᱤ ᱦᱩᱭᱩᱜ-ᱟ ᱴᱮᱠᱴᱟᱨ ᱠᱚᱛᱮ ᱜᱮ ᱫᱟᱜ ᱵᱟᱲᱟ ᱞᱮᱱᱠᱷᱟᱱ᱾
ᱚ ᱚ ᱚᱝᱠᱟ ᱵᱟᱝ
ᱦᱮᱸ ᱫᱟᱜ ᱵᱟᱲᱟ ᱞᱮᱱ ᱠᱷᱟᱡ ᱦᱟᱸᱜ ᱡᱚᱛᱚ ᱴᱮᱠᱴᱟᱨ ᱛᱮ ᱥᱮ ᱦᱳᱭᱳᱜ-ᱟ ᱤᱱᱟᱹᱜ ᱛᱮ ᱪᱟᱨᱟ ᱠᱚ ᱦᱚᱸ ᱦᱟᱨᱟᱜ-ᱟ, ᱩᱸ
ᱜᱚᱝᱠᱮ ᱛᱟᱦᱚᱞᱮ ᱢᱟᱱᱮ ᱟᱵᱮᱱ ᱨᱮᱱ ᱫᱚ ᱢᱟᱱᱮ ᱰᱟᱹᱝᱜᱽᱨᱤ ᱠᱟᱰᱟ ᱫᱚ ᱵᱟᱹᱱᱩᱜ ᱠᱚᱣᱟ ᱵᱟᱝ
ᱦᱮᱸ ᱰᱟᱺᱝᱨᱤ ᱠᱟᱰᱟ ᱫᱚ ᱦᱟᱸᱜ ᱵᱟᱱᱩᱜ ᱟᱠᱟᱫ ᱠᱚᱣᱟ ᱦᱟᱸᱜ ᱟᱨ ᱚᱱᱟ ᱛᱮ ᱴᱨᱠᱴᱟᱨ ᱵᱷᱚᱨᱥᱟ ᱜᱮ ᱪᱟᱥ ᱦᱳᱭᱳᱼᱟ᱾
ᱚᱸ ᱵᱟᱝᱠᱟ ᱟᱞᱮ ᱫᱚ ᱴᱮᱠᱴᱟᱨ ᱫᱚ ᱢᱮᱱᱟᱜ ᱫᱚ ᱢᱮᱱᱟᱜ-ᱟ ᱪᱟᱥ ᱥᱤᱡᱤᱱ ᱫᱚ ᱦᱟᱸᱜ ᱢᱤᱫ ᱫᱷᱟᱣ ᱛᱮ ᱪᱟᱥ ᱞᱟᱜᱟᱜ ᱛᱟᱵᱚᱱᱟ ᱥᱮ ᱟᱨ ᱴᱮᱠᱴᱟᱨ ᱚᱱᱠᱟ ᱞᱮᱠᱟ ᱵᱟᱝ ᱧᱟᱯᱟᱢᱟ ᱟᱨ ᱠᱤ ᱫᱚᱢᱮ ᱯᱟᱸᱡᱟ ᱵᱟᱲᱟ ᱦᱩᱭᱩᱜ- ᱟ ᱮ ᱠᱟᱨᱚᱱ ᱛᱮ ᱱᱤᱡᱟᱹ ᱢᱟᱱᱮ ᱱᱟᱦᱮᱞ ᱡᱮ ᱫᱚᱦᱚ ᱦᱩᱭ ᱠᱟᱱᱟ ᱟᱨ ᱠᱤ ᱮᱢᱟᱨ ᱡᱮᱱᱥᱤ ᱞᱟᱹᱜᱤᱫ ᱡᱚᱠᱷᱚᱱ ᱜᱮ ᱴᱟᱴᱠᱟ ᱫᱟᱜ ᱞᱟᱜᱟᱜ-ᱟ ᱪᱟᱥ ᱦᱟᱛᱟᱲ ᱦᱩᱭᱩᱜ-ᱟ ᱛᱚᱠᱷᱚᱱ ᱠᱷᱚᱡ ᱡᱤ ᱴᱨᱟᱠᱴᱟᱨ ᱧᱟᱢ ᱞᱮᱱᱠᱷᱟᱱ ᱟᱵᱟᱨ ᱞᱟᱦᱟ ᱥᱮᱫ ᱪᱟᱥ ᱦᱩᱭᱩᱜ-ᱟ ᱮᱴᱟᱜ ᱟᱜ ᱠᱚ
ᱦᱚᱭ ᱚᱵᱚᱭᱥᱥᱚ ᱚᱵᱚᱭᱥᱥᱚ ᱱᱚᱣᱟ ᱠᱟᱛᱷᱟ ᱫᱚ ᱥᱟᱨᱤ ᱭᱟᱜ ᱜᱤᱵᱮᱱ ᱨᱚᱲ ᱠᱟᱫᱟ ᱢᱟᱱᱮ ᱱᱚᱣᱟ ᱫᱚ ᱱᱤᱡᱮᱨ ᱢᱚᱛᱚ ᱣᱟᱜ ᱵᱮᱱ ᱪᱟᱥ ᱫᱟᱲᱮᱜ-ᱟ ᱱᱤᱡᱮᱨ ᱟᱵᱮᱱ ᱡᱚᱠᱷᱚᱱ ᱜᱤᱵᱮᱱ ᱢᱚᱱᱮ ᱠᱮᱫᱟᱼᱼ ᱩᱱᱠᱷᱟᱱ ᱜᱮᱵᱮᱱ ᱪᱟᱥ ᱫᱟᱲᱮᱭᱟᱜᱼᱟ ᱢᱟᱱᱮ ᱥᱤᱭᱳᱜ ᱵᱮᱱ ᱡᱚᱲᱟᱣ ᱫᱟᱲᱮᱭᱟᱜᱼᱟ᱾ ᱟᱨ ᱴᱨᱟᱠᱴᱟᱨ ᱫᱚ ᱥᱮᱭ ᱞᱟᱭᱤᱱ ᱠᱟᱜ ᱦᱩᱭᱩᱜᱼᱟ ᱛᱤᱨᱮ ᱠᱚ ᱟᱹᱜᱩᱭᱟ ᱛᱟᱨᱯᱚᱨᱮ ᱞᱟᱦᱟ ᱛᱟᱭᱚᱢ ᱞᱟᱦᱟ ᱛᱟᱭᱚᱢ ᱦᱚᱲ ᱠᱚ ᱛᱟᱦᱮᱱᱟ ᱛᱚ ᱩᱱᱠᱩᱣᱟᱜ ᱠᱚ ᱥᱤᱭᱟ ᱛᱟᱨᱯᱚᱨᱮ ᱟᱵᱮᱱ ᱴᱷᱮᱱ ᱠᱚ ᱤᱫᱤᱭᱟ ᱟᱵᱤᱱᱟᱜ ᱠᱚ ᱥᱤᱭᱟ ᱟᱨ ᱱᱚᱝ- ᱱᱚᱝᱠᱟ ᱫᱟᱜ ᱠᱚ ᱟᱸᱡᱮᱫ ᱵᱟᱲᱟ ᱞᱮᱱᱠᱷᱟᱱ ᱠᱷᱮᱛ ᱨᱮᱭᱟᱜ ᱢᱟᱱᱮ ᱩᱱᱫᱚ ᱟᱨᱦᱚ ᱥᱚᱢᱚᱥᱥᱟ ᱦᱩᱭᱩᱜᱼᱟ᱾
ᱟᱹᱰᱤ ᱥᱮᱜ ᱦᱮᱸ ᱵᱤᱥᱮᱥ ᱠᱚᱨᱮ ᱥᱚᱢᱚᱥᱥᱟ ᱚᱱᱟ ᱜᱷᱩᱴᱩ ᱠᱚᱨᱮ ᱡᱟᱦᱟᱸ ᱵᱟᱹᱫᱽ ᱠᱚᱨᱮ ᱵᱟᱝ ᱢᱮᱱᱟᱜᱼᱟ ᱚᱱᱟ ᱠᱚ ᱟᱹᱰᱤ ᱥᱚᱢᱚᱥᱥᱟ ᱫᱟᱜ ᱞᱟᱜᱟ ᱢᱤᱫ ᱥᱟᱶ ᱛᱮ ᱡᱩᱫᱤ ᱵᱟᱵᱮᱱ ᱥᱤ ᱫᱟᱲᱮᱭᱟᱜᱼᱟ ᱵᱟᱝ ᱟᱨ ᱴᱨᱟᱠᱴᱟᱨ ᱯᱟᱸᱡᱟ ᱨᱮᱜᱮ ᱟᱫᱚ ᱵᱮᱠᱟᱨᱚᱜ ᱛᱟᱵᱚᱱᱟ ᱵᱟᱹᱭᱦᱟᱹᱲ ᱨᱮ ᱱᱟ ᱦᱚᱸᱭ ᱟᱹᱰᱤ ᱫᱤᱱ ᱫᱟᱜ ᱛᱟᱦᱮᱱᱟ ᱚᱱᱟ ᱞᱟᱹᱜᱤᱫ ᱫᱚ ᱪᱟᱯ ᱫᱚ ᱵᱟᱹᱱᱩᱜᱼᱟ ᱠᱤᱱᱛᱩ ᱚᱱᱟ ᱵᱟᱹᱫᱽ ᱠᱚᱨᱮ ᱛᱚ ᱯᱨᱚᱵᱞᱮᱢᱟᱭ ᱥᱮ ᱵᱮᱥᱤ
ᱦᱳᱭ ᱦᱳᱭ ᱟᱨ ᱱᱮ ᱦᱚᱲ ᱡᱟᱦᱟᱸ ᱠᱚ ᱡᱟᱦᱟᱸ ᱡᱟᱭᱜᱟ ᱡᱟᱭᱜᱟ ᱨᱮ ᱢᱮᱱᱟᱜ ᱠᱟᱜ ᱞᱤᱧᱟᱹ ᱟᱹᱞᱤᱧ ᱟᱨ ᱪᱮᱫ ᱱᱚᱣᱟ ᱡᱟᱭᱜᱟ ᱠᱚᱨᱮ ᱫᱚ ᱡᱟᱦᱟᱸ ᱫᱚ ᱥᱮᱞᱚ ᱥᱮ ᱥᱟᱢᱟᱥᱮᱞ ᱠᱚ ᱢᱮᱛᱟᱜ ᱱᱚᱣᱟ ᱠᱚ ᱵᱟᱹᱱᱩᱜᱼᱟ ᱥᱟᱶᱛᱮ ᱛᱮ ᱠᱮᱱᱮᱞ ᱫᱟᱜ ᱨᱮᱭᱟᱜ ᱠᱳᱱᱳ ᱵᱮᱵᱚᱥᱛᱷᱟ ᱵᱟᱹᱱᱩᱜᱼᱟ ᱟᱨ ᱪᱮᱫ ᱱᱚᱣᱟ ᱠᱚᱨᱮ ᱫᱚ ᱱᱤᱭᱟ ᱠᱚ ᱠᱟᱨᱚᱱ ᱛᱮᱜᱮ ᱢᱟᱱᱮ ᱪᱟᱥ ᱨᱮᱭᱟᱜ ᱫᱚ ᱟᱹᱰᱤ ᱚᱥᱩᱵᱤᱫᱟ ᱦᱩᱭᱩᱜᱼᱟ ᱟᱨ ᱪᱮᱫ ᱮᱠᱫᱚᱢ ᱚᱱᱟ ᱥᱮᱨᱢᱟ ᱡᱟᱹᱲᱤ ᱵᱷᱚᱨᱥᱟ ᱨᱮᱜᱮ᱾
ᱦᱮᱸ ᱦᱮᱸ ᱟᱹᱞᱤᱧ ᱦᱚᱸ ᱱᱚᱛᱮ ᱦᱚᱸ ᱚᱱᱠᱟ ᱜᱮ ᱜᱚᱢᱠᱮ ᱥᱟᱵᱽᱢᱟᱨᱥᱟᱞ ᱫᱚ ᱵᱟᱹᱱᱩᱜᱼᱟ ᱪᱤᱠᱟᱹᱛᱮ ᱦᱩᱭᱩᱜᱼᱟ ᱟᱞᱮᱭᱟᱜ ᱫᱚ ᱫᱩ ᱥᱚ ᱟᱲᱟᱭᱥᱚ ᱯᱷᱩᱴ ᱨᱮ ᱞᱟᱛᱟᱨ ᱨᱮ ᱫᱟᱜ᱾ ᱟᱨ ᱥᱟᱵᱢᱟᱨᱥᱟᱞ ᱪᱤᱠᱟᱹᱛᱮᱠᱚ ᱠᱚᱨᱟᱣᱟ ᱟᱨ ᱠᱮᱱᱮᱞ ᱨᱮᱱᱟᱜ ᱫᱟᱜ ᱢᱮᱱᱟᱜ ᱫᱚ ᱢᱮᱱᱟᱜᱼᱟ ᱜᱚᱝᱠᱮ ᱠᱤᱱᱛᱩ ᱠᱮᱱᱮᱞ ᱫᱟᱜ ᱦᱚᱛᱚ ᱦᱟᱸᱰᱮ ᱰᱮᱢ ᱨᱮ ᱯᱮᱨᱮᱡ ᱞᱟᱜᱟᱜᱼᱟ ᱥᱮ ᱛᱟᱯᱚᱨᱮ ᱛᱮᱠᱚ ᱟᱲᱟᱜᱼᱟ᱾ ᱟᱨ ᱫᱟᱜ ᱡᱟᱹᱲᱤ ᱜᱮ ᱡᱩᱫᱤ ᱵᱟᱝ ᱦᱩᱭ ᱞᱮᱱᱟ ᱛᱟᱦᱞᱮ ᱩᱱᱠᱩ ᱫᱚ ᱚᱠᱟ ᱠᱷᱚᱱᱟᱜ ᱧᱟᱢ ᱠᱟᱛᱮ ᱠᱚ ᱟᱲᱟᱜᱟ᱾
ᱦᱳᱭ ᱚᱵᱚᱥᱳᱭ ᱚᱱᱟ ᱦᱚᱸ ᱠᱟᱛᱷᱟ ᱠᱟᱱ ᱜᱮᱭᱟ᱾ ᱦᱮᱸ
ᱦᱩᱸ
ᱟᱨ ᱚᱱᱟ ᱰᱮᱢ ᱯᱮᱨᱮᱡᱚᱜᱼᱟ ᱛᱚᱵᱮ ᱛᱚ ᱚᱸᱰᱮ ᱠᱷᱚᱱ ᱠᱚ ᱟᱲᱟᱜᱟ ᱵᱟᱠᱷᱟᱡ ᱟᱠᱚᱣᱟᱜ ᱡᱟᱦᱟᱸ ᱢᱤᱫ ᱢᱤᱫᱴᱟᱜ ᱰᱮᱢ ᱨᱮᱭᱟᱜ ᱡᱟᱦᱟᱸ ᱢᱤᱫᱴᱟᱝ ᱢᱟᱯ ᱛᱟᱦᱮᱱ ᱛᱟᱠᱚᱣᱟ ᱤᱱᱟᱹᱜ ᱫᱟᱜ ᱫᱚ ᱟᱠᱚ ᱥᱴᱚᱠ ᱠᱚ ᱫᱚᱦᱚᱭ ᱜᱮᱭᱟ᱾ ᱚᱱᱟ ᱠᱷᱚᱱ ᱵᱟᱹᱲᱛᱤ ᱦᱚᱸ᱾
ᱚᱱᱟ ᱠᱷᱚᱱ ᱵᱟᱹᱲᱛᱤ ᱞᱮᱱ ᱠᱷᱟᱱ ᱟᱠᱚ ᱠᱚ ᱟᱲᱟᱜᱼᱟ᱾ᱦᱩᱸ ᱦᱚᱭ
ᱮᱭ ᱠᱟᱨᱚᱱ ᱛᱮ ᱮᱭ ᱠᱟᱨᱚᱱ ᱛᱮ ᱢᱟᱱᱮ ᱢᱤᱫ ᱫᱷᱟᱣ ᱚᱱᱠᱟ ᱫᱚᱢᱮᱞᱤᱧ ᱠᱚᱥᱴᱚᱭᱮᱱᱟ ᱟᱨᱠᱤ ᱢᱟᱱᱮ ᱩᱱᱫᱚ ᱰᱟᱹᱝᱨᱤ ᱱᱟᱦᱮᱞ ᱫᱚ ᱛᱟᱦᱮᱸ ᱠᱟᱱᱟ ᱦᱩᱰᱤᱧ ᱧᱚᱜ ᱜᱮᱭᱟ ᱠᱤᱱ ᱵᱟᱹᱞᱤᱧ ᱤᱛᱳ ᱟᱠᱟᱫ ᱠᱤᱱᱟᱹ᱾ ᱟᱨ ᱪᱮᱫ ᱪᱤᱠᱟᱹᱭᱮᱱᱟ ᱚᱱᱠᱟ ᱫᱟᱜ ᱞᱟᱜᱟᱣᱮᱱᱟ ᱴᱟᱴᱠᱟᱜᱮ ᱟᱨ ᱥᱟᱨᱟ ᱥᱤᱧ ᱥᱟᱨᱟ ᱧᱤᱫᱟᱹ ᱨᱮᱸᱜᱮᱡ ᱛᱮᱛᱟᱝ ᱞᱤᱧ ᱫᱩᱲᱩᱵ ᱠᱟᱱ ᱜᱮᱭᱟ ᱟᱫᱚ ᱞᱟᱭᱤᱱ ᱥᱤᱥᱴᱮᱢ ᱛᱚ ᱵᱩᱡ ᱫᱟᱵᱮᱱ᱾ ᱦᱟᱹᱱᱤᱭᱟᱜ ᱯᱚᱨᱮ ᱱᱟᱹᱭᱟᱜ ᱢᱮᱱᱟᱜᱼᱟ ᱱᱟᱹᱭᱟᱜ ᱯᱚᱨᱮ ᱦᱟᱱᱤᱭᱟᱜ ᱢᱮᱱᱟᱜᱼᱟ ᱟᱠᱚ ᱴᱟᱠᱴᱟᱨ ᱟᱨ ᱢᱟᱡᱷᱮᱨᱮ ᱴᱨᱟᱠᱴᱟᱨ ᱠᱚ ᱯᱷᱟᱥᱟᱜᱼᱟ ᱢᱟ ᱫᱚᱢᱮ ᱰᱮᱨᱤᱜ ᱠᱟᱱᱟ ᱟᱵᱟᱨ ᱟᱨ ᱟᱨ ᱢᱤᱫᱴᱟᱱ ᱟᱯᱷᱟᱨ ᱨᱟᱹᱯᱩᱫᱚᱜ ᱠᱟᱱᱟ ᱵᱚᱦᱩ ᱡᱷᱟᱢᱮᱞᱟ ᱚᱱᱠᱟ ᱚᱱᱠᱟᱛᱮ ᱢᱟ ᱵᱷᱩᱨ ᱛᱮᱞᱤᱧ ᱧᱟᱢ ᱠᱮᱫᱟ ᱟᱫᱚ ᱢᱟ ᱪᱟᱥ ᱠᱷᱚᱱᱟᱜ ᱜᱮ ᱱᱤᱡᱮᱨᱟᱜ ᱠᱷᱟᱹᱴᱟᱹᱞᱤ ᱜᱮ ᱵᱤᱥᱤᱭᱮᱱᱟ᱾
ᱵᱮᱥᱤᱭᱮᱱᱟ ᱦᱮᱸ ᱟᱹᱞᱤᱧ ᱦᱚᱸ ᱚᱱᱠᱟᱞᱤᱧ ᱠᱷᱟᱴᱟᱣ ᱵᱟᱲᱟ ᱟᱠᱟᱱ ᱜᱮᱭᱟ ᱢᱟᱲᱟᱝ ᱥᱮᱨᱢᱟ ᱠᱚᱨᱮ ᱢᱟᱱᱮ ᱱᱚᱝᱠᱟ ᱜᱮ ᱢᱟᱱᱮ ᱥᱮᱛᱟᱜ ᱨᱮ ᱟᱵᱮᱱ ᱡᱚᱢ ᱵᱟᱲᱟ ᱠᱟᱛᱮ ᱡᱟᱦᱟᱸᱛᱤᱱᱟᱹᱜ ᱜᱟᱱ ᱜᱮ ᱡᱚᱢ ᱵᱟᱲᱟ ᱠᱟᱛᱮᱫ ᱚᱸᱰᱩᱝ ᱚᱸᱜ ᱵᱮᱱ ᱚᱱᱟ ᱴᱨᱠᱴᱟᱨ ᱯᱟᱸᱡᱟ ᱨᱮ ᱟᱨ ᱡᱟᱦᱟᱸ ᱥᱮᱫ ᱨᱮ ᱦᱚᱳᱛᱚ ᱴᱨᱠᱴᱟᱨ ᱵᱮᱱ ᱧᱮᱞ ᱧᱟᱢ ᱠᱮᱫᱟ ᱵᱮᱱ ᱩᱱᱠᱩ ᱴᱷᱮᱱ ᱵᱮᱱ ᱞᱟᱹᱭᱤᱱᱟ ᱡᱮ ᱛᱟᱦᱞᱮ ᱟᱞᱮ ᱥᱮᱫ ᱦᱚᱸ ᱤᱫᱤᱭ ᱯᱮ ᱦᱩᱸ ᱟᱨ ᱱᱚᱝᱠᱟ ᱠᱟᱛᱮᱜ ᱛᱟᱦᱞᱮ ᱡᱟᱦᱟᱸ ᱡᱟᱭᱜᱟ ᱨᱮ ᱴᱮᱠᱴᱟᱨ ᱵᱚᱞᱚᱜᱼᱟ ᱚᱱᱟ ᱮ ᱨᱤᱭᱟ ᱢᱟᱱᱮ ᱡᱟᱦᱟᱸᱭ ᱠᱚᱣᱟᱜ ᱠᱷᱮᱛ ᱛᱟᱦᱮᱱᱟ ᱥᱮ ᱥᱮ ᱢᱟᱱᱮ ᱥᱩᱨ ᱥᱩᱨ ᱥᱩᱨ ᱥᱩᱯᱩᱨ ᱠᱷᱮᱛ ᱢᱟᱹᱞᱤᱠ ᱠᱚ ᱡᱩᱫᱤ ᱠᱚ ᱪᱟᱞᱟᱜᱼᱟ ᱛᱟᱦᱚᱞᱮ ᱠᱷᱟᱱ ᱩᱱᱠᱩ ᱠᱚ ᱚᱸᱰᱮ ᱩᱱᱤ ᱠᱚ ᱢᱮᱛᱟᱭᱟ ᱱᱚᱜᱼᱚ ᱱᱚᱣᱟᱴᱟᱜ ᱥᱤ ᱜᱚᱫ ᱠᱟᱜ ᱢᱮ ᱱᱚᱣᱟᱴᱟᱜ ᱥᱤ ᱜᱚᱫ ᱠᱟᱜ ᱢᱮ ᱛᱟᱦᱞᱮ ᱤᱱᱠᱟᱹ ᱤᱱᱠᱟᱹ ᱠᱟᱛᱮ ᱧᱮᱞᱟᱵᱮᱱ ᱢᱟᱱᱮ ᱮᱱᱦᱤᱞᱳᱜ ᱢᱟᱱᱮ ᱢᱤᱫ ᱫᱤᱱ ᱫᱚ ᱵᱟᱝ ᱦᱚᱸᱵᱮᱱ ᱧᱟᱢ ᱞᱮᱫᱟ ᱦᱳᱭ ᱛᱟᱦᱮ ᱫᱷᱚ ᱫᱚᱥᱟᱨ ᱫᱤᱱ ᱚᱱᱛᱮ ᱟᱵᱮᱱ ᱵᱮᱱ ᱤᱫᱤ ᱠᱷᱟᱱᱡ ᱫᱚ ᱚᱱᱛᱮ ᱨᱮ ᱡᱩᱫᱤ ᱡᱟᱦᱟᱸᱭᱟᱜ ᱞᱟᱦᱟᱛᱮ ᱠᱷᱮᱛᱮ ᱧᱟᱢᱟ ᱩᱱᱠᱩ ᱢᱟᱹᱞᱤᱠ ᱡᱩᱫᱤ ᱠᱚ ᱪᱟᱞᱟᱜᱼᱟ ᱩᱱᱠᱩ ᱦᱚᱸ ᱛᱟᱦᱞᱮ ᱚᱱᱛᱮ ᱥᱤ ᱥᱤᱛᱮ ᱥᱤ ᱥᱤᱛᱮ ᱛᱤᱱ ᱜᱷᱟᱹᱲᱤᱡ ᱯᱚᱨᱮ ᱟᱵᱮᱱ ᱥᱮᱫ ᱪᱟᱞᱟ ᱚᱱᱮ ᱚᱱᱠᱟ ᱚᱵᱚᱥ
ᱦᱮᱸ ᱦᱮᱸ ᱚᱱᱟ ᱛᱮᱜᱮ ᱢᱟᱱᱮ ᱟᱹᱞᱤᱧ ᱫᱚ ᱵᱮᱡᱟᱨ ᱛᱮ ᱢᱟᱱᱮ ᱱᱟᱦᱮᱞ ᱫᱚᱞᱤᱧ ᱫᱚᱦᱚ ᱟᱠᱟᱫᱟ ᱟᱨᱠᱤ ᱫᱟᱜᱛᱟ ᱡᱚᱠ ᱟᱹᱞᱤᱧ ᱫᱚᱞᱤᱧ ᱢᱚᱱᱮᱭᱟ ᱡᱚᱠᱷᱚᱱ ᱴᱨᱟᱠᱴᱟᱨ ᱟᱞᱤᱧ ᱞᱤᱧ ᱢᱚᱱᱮᱭᱮᱫᱟ ᱡᱚᱠᱷᱚᱡ ᱴᱮᱨᱟᱠᱴᱟᱨ ᱧᱟᱢᱚᱜᱼᱟ ᱛᱚᱠᱷᱚᱱ ᱥᱤ ᱦᱩᱭᱩᱼᱟ ᱵᱟᱠᱷᱟᱡ ᱰᱟᱝᱨᱤ ᱱᱟᱦᱮᱞ ᱛᱮᱜᱮ ᱴᱩᱠ ᱴᱩᱠ ᱠᱟᱹᱢᱤ ᱫᱚ ᱢᱟᱱᱮ ᱠᱟᱹᱢᱤ ᱛᱚ ᱟᱨ ᱵᱟᱝ ᱛᱤᱜᱩᱱ ᱠᱟᱱᱟ ᱥᱮ ᱠᱟᱹᱢᱤ ᱫᱚ ᱞᱟᱦᱟ ᱪᱟᱞᱟᱜ ᱠᱟᱱᱟ ᱡᱚᱛᱚᱴᱟ ᱦᱚᱞᱳ ᱫᱤᱱᱴᱟ ᱨᱮ ᱢᱤᱫ ᱵᱤᱜᱷᱟ. ᱠᱷᱮᱛ ᱡᱩᱫᱤ ᱫᱤᱱᱱᱟ ᱨᱮ ᱢᱤᱫ ᱫᱷᱟᱣ ᱵᱮᱱ ᱥᱤᱭᱟ ᱢᱤᱫᱴᱮᱱ ᱵᱮᱱ ᱞᱚᱥᱚᱫᱟ ᱫᱟ ᱴᱷᱤᱠ ᱜᱮᱭᱟ ᱛᱚ ᱵᱟᱝ
ᱛᱚᱵᱩ ᱴᱷᱤᱠᱜᱮᱭᱟ ᱦᱮᱸ ᱚᱱᱟ ᱟᱵᱮᱱᱟᱜ ᱵᱚᱦᱩᱛ ᱠᱟᱹᱢᱤᱨᱮ ᱞᱟᱦᱟᱜᱼᱟ ᱟᱨ
ᱦᱮᱸ ᱞᱟᱦᱟᱜᱼᱟ ᱟᱨ ᱡᱚᱠᱷᱚᱱ ᱴᱨᱟᱠᱴᱟᱨ ᱦᱮᱡ ᱛᱚ ᱮᱴᱚᱢᱮ ᱢᱮᱛᱟ ᱫᱮᱭᱟ ᱡᱩᱫᱤᱢ ᱧᱟᱢ ᱠᱮᱫᱮᱭᱟ ᱴᱷᱤᱠ ᱜᱮᱭᱟ ᱵᱟᱠᱷᱟ ᱫᱚ ᱟᱵᱮᱱᱟᱜ ᱱᱟᱦᱮᱞ ᱫᱚ ᱢᱮᱱᱟᱜ ᱜᱮᱭᱟ ᱵᱟᱝ
ᱦᱳᱭ ᱦᱳᱭ ᱦᱳᱭ ᱦᱩᱸ ᱦᱩᱸ
ᱮᱭ ᱠᱟᱨᱚᱱ ᱛᱮ ᱫᱚᱦᱚ ᱵᱟᱲᱟ ᱦᱩᱭ ᱠᱟᱱᱟ
ᱦᱩᱸ ᱦᱩᱸ ᱦᱩᱸ
ᱫᱚᱦᱚ ᱫᱚ ᱴᱷᱤᱠ ᱜᱮᱭᱟ ᱠᱟᱨᱚᱱ ᱟᱞᱮᱫᱚ ᱵᱤᱨ ᱫᱤᱥᱚᱢ ᱢᱚᱴᱟᱢᱩᱴᱤ ᱵᱚᱨᱥᱟ ᱫᱤᱱ ᱦᱚᱸ ᱜᱚᱴᱟ ᱨᱚᱦᱚᱭ ᱢᱟᱴᱷ ᱠᱚᱨᱮ ᱠᱚ ᱦᱩᱲᱩ ᱠᱚ ᱨᱚᱦᱚᱭ ᱠᱟᱜ ᱨᱮᱦᱚᱸ ᱰᱟᱹᱝᱨᱤ ᱠᱟᱲᱟ ᱫᱚ ᱵᱟ ᱚᱥᱵᱤᱫᱷᱟ ᱵᱤᱨ ᱨᱮᱵᱮᱱ ᱥᱟᱵᱟ ᱠᱟᱜ ᱛᱚᱣᱟ ᱵᱟᱥ ᱜᱷᱟᱸᱥ ᱠᱚ ᱡᱚᱢ ᱠᱟ ᱠᱟᱛᱮᱫ ᱠᱚ ᱞᱟᱫ ᱞᱟᱹᱵᱤᱜ ᱛᱟᱠᱚᱣᱟ ᱟᱨᱠᱤ ᱯᱟᱞᱟ ᱯᱟᱛ ᱡᱚᱢ ᱠᱟᱛᱮᱫ
ᱟᱪᱪᱷᱟ ᱪᱷᱟ ᱪᱟᱷᱟ ᱛᱟᱦᱞᱮ ᱚᱱᱠᱟᱱ ᱡᱟᱭᱜᱟᱟᱨ ᱨᱮ ᱦᱮᱱᱟᱜ ᱵᱮᱱᱟ ᱟ ᱟᱞᱮ ᱥᱮᱫ ᱫᱚ ᱜᱚᱝᱠᱮ ᱚᱱᱠᱟᱱ ᱡᱟᱭᱜᱟ ᱠᱟᱱᱟ ᱢᱟᱱᱮ ᱰᱩᱝᱨᱤ ᱢᱟᱱᱮ ᱡᱟᱦᱟᱸ ᱫᱚ ᱵᱟᱹᱱᱩᱜᱼᱟ ᱡᱟᱦᱟᱸ ᱴᱷᱮᱱ ᱫᱚ ᱟᱵᱮᱱ ᱥᱩᱵᱤᱫᱷᱟ ᱵᱮᱱ ᱞᱟᱹᱭ ᱠᱮᱭᱟ ᱰᱟᱝᱨᱤ ᱢᱮᱨᱚᱢ ᱡᱟᱦᱟᱸ ᱠᱮ ᱟᱨᱠ ᱵᱮᱱ ᱥᱟᱢᱵᱟᱣ ᱠᱟᱠᱚᱣᱟ ᱵᱤᱨ ᱵᱩᱨᱩ ᱚᱸᱰᱮ ᱠᱚ ᱛᱟᱦᱮᱱᱟ ᱡᱚᱢᱟᱠᱚ ᱟᱹᱛᱤᱧ ᱟᱠᱚ ᱢᱮᱱᱠᱷᱟᱱ ᱟᱞᱮ ᱥᱮᱫ ᱫᱚ ᱚᱱᱠᱟᱱ ᱡᱟᱭᱜᱟ ᱫᱚ ᱵᱟᱹᱱᱩᱜᱼᱟ ᱛᱚ ᱩᱪᱩ ᱱᱤᱪᱩ ᱱᱚᱝᱠᱟ ᱠᱤᱪᱷᱩ ᱡᱟᱭᱜᱟ ᱫᱚ ᱢᱮᱱᱟᱜᱼᱟ ᱢᱮᱱᱠᱷᱟᱱ ᱚᱸᱰᱮ ᱡᱮ ᱛᱟᱦᱮᱸ ᱠᱟᱛᱮᱫ ᱠᱚ ᱟᱹᱛᱤᱧ ᱠᱚ ᱛᱟᱦᱮᱱᱟ ᱵᱤᱜ ᱟᱠᱚ ᱚᱱᱠᱟᱱ ᱯᱞᱮᱥ ᱫᱚ ᱵᱟᱝ ᱠᱟᱱᱟ ᱟᱨ ᱪᱮᱫ
ᱦᱭ ᱦᱭ ᱛᱟᱦᱚᱞᱮ ᱚᱱᱠᱟ ᱯᱞᱮᱥ ᱡᱩᱫᱤ ᱴᱷᱤᱠᱴᱷᱟᱠ ᱵᱟᱝ ᱛᱟᱦᱮᱱᱟ ᱛᱟᱦᱚᱞᱮ ᱚᱦᱚᱵᱮᱱ ᱫᱚᱦᱚ ᱠᱮᱠᱚᱣᱟ ᱚᱲᱟᱜ ᱨᱮᱱᱟᱜ ᱡᱚᱢ ᱠᱟᱛᱮ ᱫᱚ ᱫᱚᱦᱚ ᱫᱚ ᱠᱟᱹᱴᱤᱡ ᱡᱚᱴᱤᱞᱚᱜᱼᱟ ᱥᱮ ᱱᱤᱡᱮ ᱡᱚᱢ ᱴᱷᱤᱠᱴᱷᱟᱠ ᱵᱟᱝᱵᱮᱱ ᱧᱟᱢᱟ ᱟᱨ ᱚᱲᱟᱜ ᱨᱮᱱᱟᱜ ᱟᱵᱟᱨ ᱰᱟᱹᱝᱨᱤ ᱠᱟᱲᱟ
ᱦᱳᱭ ᱦᱳᱭ ᱚᱱᱠᱟ ᱚᱵᱚᱥᱛᱟ ᱨᱮᱜᱮ ᱢᱮᱱᱟᱜ ᱞᱮᱭᱟ ᱮᱱᱛᱮ ᱨᱮᱦᱚᱸ ᱢᱟᱱᱮ ᱠᱤᱪᱷᱩ ᱠᱤᱪᱷᱩ ᱫᱚᱠᱚ ᱫᱚᱦᱚᱭᱮᱫ ᱠᱚᱜᱮᱭᱟ ᱱᱚᱝᱠᱟ ᱠᱤᱪᱷᱩ ᱮᱼ ᱡᱟᱦᱟᱸ ᱫᱚᱵᱚᱱ ᱢᱮᱱᱟ ᱥᱟᱢᱟᱱᱱᱚ ᱩᱪᱩ ᱡᱟᱭᱜᱟ ᱪᱮᱫ ᱰᱩᱝᱨᱤ ᱧᱚᱜ ᱡᱟᱭᱜᱟ ᱡᱟᱦᱟᱸ ᱵᱚᱱ ᱢᱮᱛᱟᱜᱼᱟ ᱢᱟᱱᱮ ᱵᱤᱨ ᱵᱩᱨᱩ ᱫᱚ ᱵᱟᱝ ᱠᱟᱱᱟ ᱦᱭᱛᱚ ᱱᱚᱝᱠᱟ ᱪᱟᱥ ᱫᱚ ᱵᱟᱝ ᱜᱟᱱᱚᱜᱼᱟ ᱦᱩᱲᱩ ᱪᱟᱥ ᱠᱚᱫᱚ ᱚᱱᱠᱟᱱ ᱡᱟᱭᱜᱟ ᱢᱮᱱᱟᱜᱼᱟ ᱠᱤᱪᱷᱩ ᱜᱟᱱ ᱦᱮᱸ ᱜᱚᱰᱟ ᱴᱟᱭᱤᱯ ᱱᱚᱜᱼᱚᱭ ᱱᱚᱝᱠᱟᱱᱟᱜ ᱠᱚᱨᱮ ᱠᱚ ᱟᱹᱛᱤᱧ ᱵᱟᱲᱟ ᱠᱚᱣᱟ ᱰᱟᱝᱨᱤ ᱠᱚ ᱰᱟᱝᱨᱤ ᱠᱟᱰᱟ ᱛᱟᱦᱚᱞᱮ ᱤᱱᱟ ᱠᱚᱨᱮ ᱜᱮᱠᱚ ᱫᱚᱦᱚ ᱠᱟᱛᱮᱫ ᱠᱚ ᱟᱹᱥᱩᱞ ᱠᱚᱣᱟ ᱟᱨ ᱛᱟᱨᱯᱚᱨᱮ ᱚᱱᱟ ᱡᱟᱦᱟᱸ ᱠᱷᱮᱛ ᱵᱟᱹᱫᱽ ᱨᱮ ᱡᱟᱦᱟᱸ ᱵᱩᱥᱩᱵ ᱦᱳᱭᱳᱜᱼᱟ ᱚᱱᱮ ᱚᱱᱟ ᱵᱩᱥᱩᱵ ᱠᱚᱜᱮ ᱠᱚ ᱫᱚᱦᱚᱭᱟ ᱟᱨ ᱚᱱᱟ ᱠᱚᱜᱮ ᱠᱚ ᱮᱢ ᱵᱟᱲᱟ ᱟᱠᱚᱣᱟ
ᱦᱮᱸ ᱚᱵᱚᱥᱳᱭ ᱜᱚᱝᱠᱮ ᱛᱟᱦᱚᱞᱮ ᱟᱵᱮᱱ ᱫᱚ ᱦᱩᱲᱩ ᱪᱟᱥ ᱵᱟᱫ ᱟᱯᱮ ᱥᱮᱫ ᱫᱚ ᱪᱮᱫ ᱪᱟᱥ ᱠᱚ ᱦᱩᱭᱩᱜ ᱜᱮᱭᱟ ᱟᱵᱟᱨ
ᱚᱱᱠᱟ ᱫᱚ ᱟᱞᱮᱥᱱ ᱫᱚᱦᱟᱸᱜ ᱮᱸ ᱦᱩᱭᱩᱜ ᱜᱮᱭᱟ ᱮᱴᱟᱜ ᱮᱴᱟᱜ ᱡᱟᱭᱜᱟ ᱨᱮ ᱮᱸ ᱢᱮᱱᱠᱷᱟᱱ ᱚᱱᱠᱟ ᱥᱚᱵᱡᱤ ᱠᱚ ᱪᱟᱥ ᱦᱩᱭ ᱼᱼᱩᱜᱼᱟ ᱛᱩᱲᱤ ᱠᱚ ᱳᱭ ᱵᱤᱵᱷᱤᱱᱱᱚ ᱨᱚᱠᱚᱢᱟᱜ ᱥᱚᱵᱡᱤ ᱠᱚ ᱪᱟᱥᱟ ᱡᱟᱦᱟᱸ ᱫᱚ ᱠᱟᱸᱪᱟ ᱥᱚᱵᱡᱤ ᱟᱨ ᱢᱮᱱᱠᱷᱟᱱ ᱡᱟᱦᱟᱸᱭ ᱠᱚᱣᱟᱜ ᱫᱟᱜ ᱥᱩᱵᱤᱫᱷᱟ ᱢᱮᱱᱟᱜᱼᱟ ᱢᱮᱱᱱᱠᱷᱟᱱ ᱟᱞᱮ ᱴᱷᱮᱱ ᱟᱞᱮ ᱟᱹᱞᱤᱧ ᱡᱟᱦᱟᱸ ᱡᱟᱭᱜᱟ ᱨᱮ ᱢᱮᱱᱟᱜ ᱞᱤᱧᱟᱹ ᱚᱸᱰᱮ ᱫᱚ ᱦᱟᱸᱜ ᱫᱚᱢᱮ ᱮᱠᱴᱟ ᱚᱱᱠᱟᱱ ᱯᱚᱡᱤᱥᱮᱱ ᱵᱟᱹᱱᱩᱜᱼᱟ ᱫᱟᱜ ᱨᱮᱭᱟᱜ
ᱚᱨ
ᱛᱟᱦᱮ ᱚᱱᱟ ᱞᱮᱠᱟᱛᱮ ᱟᱞᱮ ᱟᱹᱛᱩ ᱨᱮᱫᱚ ᱦᱟᱸᱜ ᱚᱱᱠᱟᱱ ᱥᱚᱵᱽᱡᱤ ᱪᱟᱥ ᱫᱚ ᱵᱟᱝ ᱦᱩᱭᱩᱜᱼᱟ ᱟᱲᱮ ᱯᱟᱥᱮ ᱦᱩᱭᱩᱜᱼᱟ ᱥᱩᱨ ᱥᱩᱯᱩᱨ ᱟᱛᱳ ᱠᱚᱨᱮ ᱦᱮᱸ ᱦᱚᱭᱛᱚ ᱯᱩᱠᱷᱨᱤ ᱢᱮᱱᱟᱜᱼᱟ ᱠᱤᱱᱵᱟ ᱱᱚᱝᱠᱟ ᱜᱟᱰᱟ ᱱᱟᱞᱟ ᱢᱮᱱᱟᱜᱼᱟ ᱦᱮ ᱚᱱᱠᱟᱱ ᱡᱟᱭᱜᱟ ᱠᱚᱨᱮ ᱫᱚᱠᱚ ᱪᱟᱥ ᱜᱮᱭᱟ ᱟᱫᱚ ᱟᱞᱮ ᱟᱛᱳ ᱨᱮᱱ ᱫᱚ ᱥᱮ ᱚᱱᱮ ᱠᱤᱨᱤᱧ ᱵᱷᱚᱨᱥᱟ ᱜᱮ ᱢᱟᱱᱮ ᱦᱟᱹᱴᱤᱭᱟᱹ ᱠᱚ ᱦᱩᱭᱩᱜᱼᱟ ᱟᱞᱮ ᱥᱩᱨ ᱥᱩᱯᱩᱨ ᱟᱛᱳ ᱠᱚᱨᱮ ᱛᱟᱦᱚᱞᱮ ᱚᱱᱟ ᱦᱟᱹᱴᱤᱭᱟᱹ ᱠᱷᱚᱱ ᱜᱮ ᱟᱹᱜᱩ ᱠᱟᱛᱮᱫ ᱥᱚᱵᱡᱤ ᱠᱚᱫᱚ ᱡᱚᱢ ᱦᱩᱭᱩᱜᱼᱟ
ᱜᱚᱝᱠᱮ ᱮ? ᱧᱧᱷ ᱼᱨᱯᱪᱪ ᱢᱟᱱᱮ ᱟᱵᱮᱱ ᱠᱷᱚᱱᱟᱜ ᱫᱚ ᱵᱟᱡᱟᱨ ᱠᱚ ᱛᱤᱱᱟᱹᱜ ᱡᱷᱟᱹᱞᱟ ᱟᱨᱠᱤᱮ
ᱟᱞᱮ ᱠᱷᱚᱱᱟᱜ ᱵᱟ- ᱡᱟᱨ ᱫᱚ ᱢᱚᱴᱟ ᱢᱩᱴᱤ ᱠᱩᱲᱤ ᱯᱚᱪᱤᱥ ᱠᱤᱞᱳᱢᱤᱴᱟᱨ
ᱚ ᱢᱟᱱᱮ ᱞᱟᱹᱴᱩ ᱵᱟᱡᱟᱨ ᱟᱨᱠᱤ ᱵᱟᱝ?
ᱦᱳᱭ ᱫᱚᱢᱮ ᱫᱚ ᱵᱟᱝ ᱞᱟᱹᱴᱩᱼᱟ ᱚᱱᱠᱟ ᱢᱟᱡᱷᱟᱹᱨᱤ ᱟᱛᱮ ᱡᱚᱛᱚ ᱠᱤᱪᱷᱩ ᱜᱮ ᱧᱟᱢᱚᱜᱼᱟ ᱧᱟᱢ ᱫᱚ
ᱚᱱᱮ ᱠᱩᱲᱤ ᱯᱚᱸᱪᱤᱥ ᱠᱤᱞᱳᱢᱤᱴᱟᱨ ᱢᱟᱱᱮ ᱡᱷᱟᱹᱞ ᱧᱚᱜ ᱜᱮᱛᱫᱚ ᱜᱚᱝᱠᱮ
ᱦᱮᱸ ᱡᱷᱟᱹᱞ ᱧᱚᱜ ᱜᱮᱭᱟ ᱜᱚᱢᱠᱮ ᱟᱞᱮᱴᱷᱮᱡ ᱠᱷᱚᱱ ᱫᱚ ᱦᱩᱸ
ᱚ ᱛᱟᱦᱚᱞᱮ ᱟᱞᱮᱭᱟᱜ ᱫᱚ ᱢᱟᱱᱮ ᱯᱚᱱᱨᱚ ᱥᱳᱞᱳ ᱠᱤᱞᱳᱢᱤᱴᱟᱨ ᱜᱮ ᱵᱚᱲᱚ ᱵᱟᱡᱟᱨ ᱟᱨ ᱦᱩᱭᱩᱜ ᱠᱟᱱᱟ ᱮᱸᱻᱮᱸ ᱦᱟᱯ ᱠᱤᱞᱳᱢᱤᱴᱟᱨ ᱞᱮᱠᱟ ᱫᱚ ᱠᱟᱹᱴᱤᱡ ᱵᱟᱡᱟᱨ ᱥᱚᱵᱽᱡᱤ ᱠᱚ ᱟᱨᱠᱤ ᱮᱢᱱᱤ ᱡᱚᱢᱟᱜ ᱠᱚ ᱯᱷᱟᱴ ᱯᱷᱟᱥᱯᱷᱩᱰ ᱡᱤᱱᱤᱥ ᱠᱚ ᱟᱨᱠᱤ ᱚᱱᱟ ᱫᱚ ᱢᱤᱫᱴᱮᱱ ᱦᱟᱯ ᱠᱤᱞᱳᱢᱤᱴᱟᱨ ᱪᱟᱞᱟᱜ ᱦᱩᱭᱩᱜᱼᱟ ᱟᱨ ᱮᱢᱱᱤ ᱵᱷᱩᱥᱤ ᱢᱟᱞ ᱫᱚᱠᱟᱱ ᱫᱚ ᱟᱛᱳ ᱟᱛᱳ ᱨᱮᱜᱮ ᱢᱮᱱᱟᱜᱼᱟ ᱚᱱᱟ ᱞᱤᱭᱮ ᱪᱟᱯ ᱫᱚ ᱵᱟᱹᱱᱩᱜᱼᱟ ᱟᱨ ᱵᱚᱲᱚ ᱵᱟᱡᱟᱨ ᱫᱚ ᱳᱭ ᱯᱚᱱᱮᱨ ᱥᱳᱞᱳ ᱠᱤᱞᱳ ᱥᱳᱞᱳ ᱠᱤᱞᱳᱢᱤᱴᱟᱨ ᱟᱨᱠᱤ
ᱚᱸ ᱦᱚᱸ ᱦᱚᱸ ᱟᱞᱮᱭᱟᱜ ᱫᱚ ᱦᱟᱸᱜ ᱚᱱᱠᱟ ᱵᱚᱲᱚ ᱧᱚᱜ ᱵᱟᱡᱟᱨ ᱫᱚ ᱢᱮᱱᱟᱜᱼᱟ ᱟᱨ ᱠᱟᱹᱴᱤᱡ ᱧᱚᱜ ᱵᱟᱡᱟᱨ ᱫᱚ ᱚᱱᱠᱟ ᱡᱟᱦᱟᱸ ᱫᱚ ᱫᱚᱠᱟᱱ ᱠᱚ ᱯᱩᱥᱟᱹ ᱦᱩᱭᱩᱜ ᱡᱟᱱ ᱚᱱᱟ ᱡᱟᱦᱟᱸ ᱫᱚ ᱫᱤᱱ ᱦᱤᱞᱳᱜ ᱵᱮᱵᱚᱦᱟᱨ ᱠᱚᱨᱮᱱᱟᱜ ᱡᱤᱱᱤᱥ ᱠᱚᱫᱚ ᱚᱱᱟ ᱫᱚ ᱧᱟᱢᱚᱜᱼᱟ ᱚᱵᱚᱹᱭᱥᱚ ᱟᱨ ᱱᱚᱝᱠᱟ ᱠᱤᱪᱷᱩ ᱮᱠ ᱠᱤᱞᱳᱢᱤᱴᱟᱨ ᱜᱟᱱ ᱛᱚᱯᱷᱟᱛ ᱨᱮ
ᱚ ᱚ ᱦᱮᱸ ᱛᱚ
ᱦᱩᱸ ᱦᱳᱭ ᱢᱟ ᱛᱟᱦᱚᱞᱮ ᱜᱚᱢᱠᱮ ᱛᱮᱦᱮᱧ ᱫᱚ ᱱᱤᱝᱠᱟᱹ ᱜᱮ ᱦᱩᱸ ᱟᱨᱦᱚ ᱧᱟᱯᱟᱢ ᱦᱩᱭᱩᱜᱼᱟ